ᱟᱧᱡᱚᱢᱚᱜ ᱠᱟᱱᱟ?
ᱦᱩᱸ ᱟᱸᱡᱚᱢᱚᱜ ᱠᱟᱱᱟ᱾
ᱦᱳᱭ᱾
ᱛᱟᱦᱚᱞᱮ ᱵᱮᱥ ᱵᱟᱲᱟ ᱜᱮ?
ᱦᱮᱸ ᱱᱤᱛ ᱫᱚ ᱱᱟᱯᱟᱭ ᱵᱟᱲᱟ ᱜᱮ, ᱟᱯᱮ ᱪᱮᱫ ᱞᱮᱠᱟ ᱢᱮᱱᱟᱜ ᱯᱮᱭᱟ ᱚᱲᱟᱜ ᱠᱚᱨᱮ?
ᱦᱮᱸ ᱵᱮᱥ ᱵᱟᱲᱟ ᱜᱮ᱾ ᱫᱚᱢᱮ ᱫᱟᱜ ᱮᱫᱟᱭ ᱱᱚᱛᱮ ᱢᱟ᱾ ᱟᱞᱮ ᱥᱮᱫ ᱱᱚᱣᱟ ᱡᱚᱠᱷᱚᱱ ᱵᱚᱱ ᱛᱚᱠᱷᱚᱱ ᱛᱤ ᱨᱮᱜᱮ ᱵᱚᱱ ᱮᱡᱼᱟ ᱛᱚᱠᱷᱚᱱ ᱜᱮᱼᱼ ᱟᱯᱮ ᱥᱮ ᱪᱮᱫ ᱞᱮᱠᱟ ᱥᱮᱨᱢᱟ ᱡᱟᱹᱲᱤ ᱠᱚ?
ᱟᱞᱮᱥᱮᱫ ᱦᱚᱸ ᱚᱱᱠᱟ ᱵᱷᱟᱜᱤ ᱜᱮ ᱫᱟᱜ ᱮ ᱡᱚᱨᱚᱭᱮᱫᱟᱭᱮ᱾ ᱯᱮᱯᱩᱱ ᱫᱤᱱ ᱠᱷᱚᱱ ᱵᱷᱟᱜᱤ ᱜᱮ ᱫᱟᱜ ᱡᱚᱨᱚᱭᱮᱫ ᱛᱟᱦᱮ-ᱟᱭ᱾ ᱛᱮᱦᱮᱧ ᱥᱮᱛᱟᱜ ᱠᱷᱚᱱ ᱵᱷᱟᱜᱤ ᱜᱮ ᱢᱟᱱᱮᱢ ᱛᱟᱦᱮᱸ ᱞᱮᱱᱟ ᱟᱨ ᱛᱤᱠᱤᱱ ᱥᱮᱫ ᱫᱟᱜ ᱵᱟᱲᱟᱭᱼᱼ ᱠᱮᱫ ᱟᱨ ᱟᱨ ᱟᱨᱚ ᱞᱮ ᱨᱤᱢᱤᱞ ᱠᱮᱫᱟ ᱵᱷᱟᱜᱤ ᱟᱨᱚ ᱫᱟᱜ ᱫᱟᱲᱮᱭᱟᱜᱼᱟ᱾
ᱦᱩᱸ᱾
ᱦ
ᱟᱨ ᱱᱤᱛᱚᱜ ᱫᱚ ᱡᱟᱹᱯᱩᱫ ᱫᱤᱱ ᱛᱚ, ᱚᱱᱠᱟᱜᱮ ᱴᱷᱤᱠᱟᱹᱱ ᱵᱟᱹᱱᱩᱜᱼᱟ ᱛᱤ ᱨᱮᱜᱮᱼᱼ ᱨᱤᱢᱤᱞ ᱞᱮ ᱥᱟᱡᱟᱣᱟ ᱩᱱ ᱨᱮᱜᱮ ᱫᱟᱜ ᱦᱤᱡᱩᱜᱼᱟ᱾
ᱦᱳᱭ᱾
ᱛᱟᱦᱞᱮ ᱟᱯᱮ ᱥᱮᱫ ᱫᱚ ᱟᱯᱮ ᱥᱮᱫ ᱫᱚ ᱪᱟᱥ ᱵᱟᱥ ᱠᱚᱨᱮ ᱨᱮᱱᱟᱜ ᱪᱮᱫ ᱚᱵᱚᱥᱛᱷᱟ?
ᱪᱟᱥ ᱵᱟᱥ ᱠᱚᱨᱮᱱᱟᱜ ᱚᱵᱚᱥᱛᱟ ᱫᱚᱼᱼ ᱥᱮᱨᱢᱟ ᱡᱟᱹᱲᱤ ᱪᱮᱛᱟᱱ ᱨᱮᱜᱮ ᱪᱮᱫᱮ ᱞᱮᱠᱟ ᱦᱩᱭᱩᱜᱼᱟ, ᱚᱱᱠᱟ ᱞᱮᱠᱟ ᱞᱟᱜᱟᱜ ᱠᱟᱱᱟ ᱪᱟᱥ ᱠᱚᱦᱚᱸ᱾ ᱟᱨ ᱵᱟᱝᱠᱷᱟᱱ ᱫᱚ ᱦᱚᱜᱚᱭ ᱛᱚ ᱜᱷᱩᱴᱩ ᱠᱚᱨᱮ ᱫᱚ ᱮᱠᱷᱚᱱ ᱪᱟᱥᱼᱼ ᱠᱚ ᱟᱹᱣᱨᱤ ᱞᱟᱜᱼᱟ ᱡᱟᱦᱟᱸᱭ ᱠᱚᱣᱟᱜ ᱵᱟᱹᱭᱦᱟᱹᱲ ᱵᱟᱹᱭᱦᱟᱹᱲᱼᱼ ᱡᱮ ᱢᱮᱱᱟᱜᱼᱟ ᱵᱟᱹᱫ ᱠᱚ ᱩᱱᱠᱩ ᱠᱚᱣᱟᱜ ᱫᱚ ᱪᱟᱥ ᱠᱚᱫᱚ ᱠᱚ ᱮᱛᱚᱦᱚᱵ ᱜᱚᱫ ᱟᱠᱟᱫ ᱜᱮᱭᱟ᱾
ᱟᱯᱮ ᱥᱮᱫ ᱜᱮ ᱪᱮᱫ ᱞᱮᱠᱟ?
ᱟᱞᱮᱥᱮᱫ ᱦᱚᱸ ᱟᱞᱮᱥᱮᱫ ᱫᱚ ᱠᱟᱹᱡ ᱢᱟᱱᱮ ᱚᱱᱠᱟ ᱫᱚ ᱫᱟᱜ ᱫᱚ ᱵᱟᱭ ᱡᱚᱨᱚᱭᱮᱫ ᱛᱟᱦᱮᱸ ᱞᱟᱦᱟ ᱛᱮᱫᱚ, ᱫᱟᱜ ᱵᱟᱭ ᱡᱚᱨᱚᱟᱜ ᱛᱟᱦᱮᱸᱼᱼ ᱟᱫᱚ ᱛᱚᱞᱟ ᱜᱤᱰᱤ ᱜᱮ ᱞᱮᱴ ᱮᱱᱟ ᱟᱫᱚᱼᱼ ᱫᱟᱜ ᱫᱚᱭ ᱫᱟᱜ ᱠᱮᱫᱟ ᱟᱫᱚ ᱛᱚᱞᱟ ᱠᱚ ᱠᱟᱹᱴᱤᱡ ᱧᱚᱜ ᱜᱮᱭᱟ ᱟᱫᱚ ᱚᱱᱠᱟ ᱨᱚᱦᱚᱭ ᱫᱚ ᱵᱟᱝ ᱦᱩᱭ ᱟᱠᱟᱱᱟ ᱟᱞᱮᱥᱮᱫ ᱫᱚ ᱚᱱᱠᱟ᱾
ᱦᱩᱸ᱾ ᱦᱮᱸ᱾ ᱱᱚᱜᱼᱚᱭ ᱛᱚ ᱦᱟᱸᱜ ᱛᱟᱦᱚᱞᱮ ᱪᱟᱥ ᱠᱚᱫᱚ ᱦᱟᱸᱜ ᱞᱟᱜᱟᱣᱫᱚ ᱴᱟᱠ ᱴᱩᱠ ᱟᱪᱪᱷᱟ ᱟᱯᱮ ᱚᱱᱛᱮ ᱫᱚᱼᱼ ᱪᱟᱥ ᱞᱟᱹᱜᱤᱫ ᱛᱮ ᱪᱮᱫ ᱱᱚᱜᱼᱚᱭ ᱡᱮ, ᱼᱼ ᱞᱟᱦᱟ ᱛᱮᱫᱚ ᱟᱵᱚ ᱧᱮᱞ ᱵᱟᱲᱟᱜ ᱠᱟᱱᱟ, ᱠᱟᱰᱟ ᱥᱮ ᱰᱟᱝᱨᱤᱭᱟᱛᱮᱜ ᱵᱮᱥᱤ ᱦᱟᱸᱜ ᱱᱚᱜᱼᱚᱭᱼᱼ ᱱᱟᱦᱮᱞ ᱛᱮᱵᱚᱱ ᱥᱤᱭᱮᱫᱼᱼ ᱛᱮᱦᱟᱜ ᱪᱟᱥ ᱠᱚ ᱩᱴᱷᱟᱹᱜ ᱠᱟᱱᱟ ᱟᱯᱮᱥᱮᱫ ᱪᱮᱫ ᱞᱮᱠᱟ ᱱᱚᱣᱟ ᱠᱚᱦᱟᱜ ᱡᱮ ᱢᱮᱱᱟᱜ ᱜᱮᱭᱟ ᱦᱤᱛ ᱫᱷᱟᱹᱵᱤᱡ ᱥᱮ ᱵᱟᱹᱭ ᱵᱟᱹᱭᱛᱮᱼᱼ ᱱᱚᱣᱟ ᱠᱚᱦᱚᱸ ᱱᱤᱯᱷᱩᱡ ᱪᱟᱞᱟᱜ ᱠᱟᱱᱟ᱾
ᱦᱳᱭ᱾ ᱱᱤᱛ ᱫᱚ ᱡᱟᱦᱟᱸ ᱠᱟᱲᱟᱟ ᱰᱟᱝᱨᱤ ᱱᱟᱦᱮᱞ ᱛᱮᱫᱚ ᱚᱱᱠᱟ ᱫᱚ ᱵᱟᱠᱚ ᱥᱤᱫᱟ ᱥᱤ ᱫᱚᱠᱚ ᱥᱤ ᱜᱮᱭᱟ᱾ ᱟᱫᱚ ᱛᱮᱦᱤᱧ ᱜᱟᱯᱟ ᱫᱚ ᱵᱤᱥᱤ ᱴᱟᱠᱴᱟᱨ ᱛᱮᱜᱮ ᱥᱤ ᱦᱳᱭᱳᱜ ᱠᱟᱱᱟ ᱴᱟᱠᱴᱟᱨ ᱛᱮᱫᱚ ᱚᱱᱮ ᱴᱟᱭᱤᱢ ᱠᱟᱹᱡᱼᱼ ᱠᱚᱢᱮ ᱡᱚᱢ ᱜᱮᱭᱟᱭ ᱛᱚ ᱟᱨ ᱵᱮᱥᱤ ᱠᱚᱥᱴᱚ ᱦᱚᱸ ᱵᱟᱝ ᱦᱳᱭᱳᱜᱼᱟ ᱟᱫᱚ ᱡᱷᱚᱛᱚ ᱦᱚᱲ ᱜᱮᱼᱼ ᱡᱚᱛᱚ ᱦᱚᱲ ᱜᱮ ᱴᱟᱠᱴᱟᱨ ᱥᱮᱫ ᱜᱮ ᱵᱤᱥᱤ ᱡᱷᱩᱜᱽ ᱠᱚ ᱩᱫᱩᱜ ᱮᱫᱟ ᱢᱟᱱᱮ,
ᱦᱳᱭ ᱰᱤᱥᱴᱟᱵᱚᱜ ᱠᱟᱱ ᱛᱟᱢᱟ ᱠᱟᱹᱡ ᱦᱮᱸ᱾ ᱦᱮᱞᱳ ᱟᱸᱡᱚᱢᱚᱜ ᱠᱟᱱᱟ ᱛᱚ?
ᱦᱮᱸ ᱱᱮᱛᱳᱜ ᱟᱸᱡᱚᱢᱚᱜ ᱠᱟᱱᱟ᱾
ᱦᱳᱭ ᱦᱮᱛᱳᱜ ᱫᱚ ᱦᱟᱸᱜ ᱡᱟᱹᱥᱛᱤ ᱠᱟᱭᱛᱮ ᱴᱟᱠᱴᱟᱨ ᱥᱮᱫ ᱜᱮ ᱦᱟᱸᱜᱼᱼ ᱟᱫᱚ ᱵᱮᱯᱟᱨ ᱦᱳᱭᱳᱜ ᱠᱟᱱᱟ ᱱᱤᱛᱳᱜ ᱫᱚ ᱦᱚᱜᱼᱚᱭ ᱛᱚ ᱱᱟᱦᱮᱞ ᱦᱚᱸ ᱡᱩᱫᱤᱼᱼ ᱠᱚ ᱞᱟᱜᱟᱣᱟ ᱠᱟᱰᱟ ᱥᱮ ᱰᱟᱝᱨᱤ ᱛᱮ ᱠᱤᱱᱛᱩ ᱠᱷᱚᱨᱪᱟᱴᱟᱜ ᱵᱤᱥᱤ ᱜᱚᱫᱚᱜ ᱠᱟᱱ ᱛᱟᱠᱚᱣᱟ ᱦᱮᱸ ᱥᱮ, ᱟᱨ ᱱᱚᱜᱼᱚᱭ ᱴᱟᱠᱴᱟᱨ ᱛᱮ ᱡᱟᱦᱟᱸ ᱞᱮᱠᱟᱼᱼ ᱥᱤᱜ ᱠᱟᱱᱟ ᱦᱟᱜ ᱚᱱᱟ ᱫᱚ ᱟᱹᱰᱤ ᱪᱮᱦᱨᱟ ᱟᱨ ᱠᱚᱢ ᱴᱟᱭᱤᱢ ᱛᱮ ᱯᱩᱭᱥᱟ ᱦᱚᱸ ᱟᱹᱰᱤ ᱜᱟᱱ ᱜᱮ ᱵᱟᱧᱪᱟᱜ ᱠᱟᱱᱟ᱾ ᱠᱟᱱ ᱛᱟᱠᱚᱣᱟ᱾
ᱦᱳᱭ ᱥᱟᱹᱨᱤᱜᱮ᱾
ᱦᱳᱭ᱾
ᱤᱭᱟᱹ ᱴᱟᱠᱴᱟᱨ ᱛᱮᱫᱚ ᱥᱚᱢᱳᱭ ᱦᱚᱸ ᱵᱟᱧᱪᱟᱜ ᱠᱟᱱᱟ ᱟᱨ ᱱᱟᱛᱮ ᱴᱟᱠᱟ ᱦᱚᱸ ᱵᱟᱧᱪᱟᱜ ᱠᱟᱱᱟ ᱦᱮᱸᱥᱮ᱾
ᱵᱟᱱᱟᱨ ᱜᱮ ᱵᱟᱧᱪᱟᱜ ᱠᱟᱱᱟ ᱛᱟᱨᱯᱚᱨᱮ ᱱᱚᱜᱼᱚᱭᱼᱼ ᱦᱮᱸ ᱟᱞᱮ ᱥᱮᱫ ᱦᱚᱸ ᱱᱚᱛᱮ ᱠᱤᱪᱷᱩ ᱠᱤᱪᱷᱩ ᱫᱚ ᱧᱮᱞ ᱵᱟᱲᱟᱜ ᱠᱟᱱ ᱜᱮᱭᱟ ᱞᱟᱦᱟ ᱛᱮᱫᱚ ᱩᱱᱟᱹᱜᱼᱼ ᱴᱟᱜ ᱡᱫᱤᱭᱳ ᱴᱨᱟᱠᱴᱟᱨ ᱠᱚᱨᱮᱱᱟᱜ ᱪᱚᱞ ᱵᱟᱝ ᱛᱟᱦᱮᱸ ᱠᱟᱱᱟ ᱦᱮᱸ, ᱠᱷᱩᱵ ᱠᱚᱢ ᱛᱟᱦᱮᱸ ᱠᱟᱱᱟ ᱠᱤᱱᱛᱩ ᱦᱮᱛᱳᱜ ᱫᱚ ᱦᱚᱜᱼᱚᱭᱼᱼ ᱮᱠᱫᱚᱢ ᱴᱟᱠᱴᱟᱨ ᱜᱮ ᱜᱚᱴᱟ ᱜᱮ ᱴᱟᱠᱴᱟᱨ ᱱᱚᱜᱚᱭ ᱰᱟᱝᱨᱤ ᱠᱟᱰᱟ ᱱᱟᱦᱮᱞ ᱫᱚ ᱟᱫᱚ ᱠᱷᱩᱵᱼᱼ ᱠᱚᱢ᱾ ᱡᱟᱦᱟᱸᱭ ᱠᱚᱣᱟᱜ ᱢᱮᱱᱟᱜᱼᱟ ᱩᱱᱠᱩᱩᱜ ᱜᱮ ᱡᱚᱫᱤᱭᱳ ᱴᱟᱠ ᱴᱩᱠ ᱠᱚ ᱥᱤ ᱵᱟᱲᱟᱭᱮᱫᱼᱟ᱾ ᱟᱨ ᱵᱟᱝᱠᱷᱟᱱ ᱫᱚ ᱵᱟᱝ᱾
ᱟᱞᱮᱥᱮᱫ ᱦᱚᱸ ᱚᱱᱠᱟ ᱜᱮ᱾
ᱪᱟᱥ ᱠᱚ ᱛᱟᱦᱚᱞᱮ ᱪᱮᱫ ᱦᱮᱸ ᱞᱟᱹᱭ ᱢᱮᱼᱼ
ᱡᱟᱦᱟᱸᱭᱟᱜ ᱢᱟᱱᱮ ᱡᱟᱦᱟᱸᱭᱟᱜ ᱢᱮᱱᱟᱜ ᱛᱚ ᱵᱟᱵᱚ ᱪᱟᱥᱟ ᱴᱟᱠᱴᱟᱨ ᱠᱚᱛᱮ ᱜᱮᱵᱚᱱ ᱪᱟᱥ ᱟᱫᱚ ᱩᱱᱠᱩ ᱦᱮᱸ,
ᱨᱚᱲ ᱠᱚ ᱠᱟᱹᱡ ᱰᱤᱥᱴᱟᱵᱚᱜ ᱠᱟᱱ ᱛᱟᱢᱟ ᱢᱟᱡᱮ ᱥᱟᱡᱷᱮ᱾
ᱦᱳᱭ᱾
ᱟᱪᱪᱷᱟ ᱦᱚᱜ-ᱚᱭ ᱡᱮ ᱡᱮᱢᱚᱱ ᱠᱚ ᱞᱟᱹᱭ ᱜᱮᱭᱟ ᱡᱮᱢᱚᱱ ᱡᱟᱦᱟᱸᱭ ᱠᱚᱠᱚ ᱪᱟᱥ ᱵᱟᱲᱟᱭᱮᱜ-ᱟ ᱡᱟᱹᱥᱛᱤᱧᱚᱜ ᱱᱚᱜ-ᱚᱭ ᱠᱚ ᱴᱟᱹᱣ ᱠᱚᱣᱟ ᱦᱮᱸ᱾ ᱱᱮᱭ ᱱᱚᱣᱟ ᱤᱫᱤ ᱠᱟᱛᱮ ᱡᱩᱫᱤ ᱵᱚᱱ ᱧᱮᱞᱟ ᱞᱟᱹᱭᱟᱠᱚ ᱡᱮ ᱱᱚᱜ-ᱚᱭ ᱡᱮ ᱱᱟᱦᱮᱞ ᱛᱮ ᱰᱟᱝᱨᱟ ᱠᱟᱰᱟ ᱱᱟᱦᱮᱞ ᱛᱮᱢ ᱥᱤᱭᱟ ᱟᱨ ᱱᱚᱜ-ᱚᱭ ᱴᱟᱠᱴᱟᱨ ᱛᱮᱢ ᱥᱤᱭᱟ ᱱᱚᱣᱟ ᱨᱮᱭᱟᱜ ᱦᱳᱲᱳ ᱢᱟᱱᱮ ᱵᱷᱮᱜᱟᱨ ᱧᱚᱜ ᱦᱳᱭᱳᱜ-ᱟ᱾ ᱢᱟᱱᱮ ᱱᱚᱣᱟᱢ ᱟᱸᱡᱚᱢ ᱵᱟᱲᱟ ᱟᱠᱟᱜ-ᱟ ᱱᱚᱝᱠᱟᱱᱟᱜ ᱡᱟᱦᱟᱱᱟᱜ᱾
ᱮᱠᱟ ᱵᱟ. ᱧ ᱵᱩᱡ ᱫᱟᱲᱮᱭᱟᱫᱟ᱾
ᱞᱟᱹᱭᱮᱜ ᱤᱧ ᱡᱮ ᱱᱚᱜ-ᱚᱭ ᱱᱟᱦᱮᱞ ᱛᱮ ᱰᱟᱝᱨᱟ ᱱᱟᱦᱮᱞ ᱛᱮ ᱥᱤ ᱞᱟᱹᱭᱟ ᱚ ᱚᱱᱟ ᱦᱳᱲᱳ ᱫᱚ ᱫᱚᱢᱮ ᱦᱳᱭᱳᱜ-ᱟ ᱪᱮᱛᱟ᱾ ᱟᱨ ᱨᱳᱴᱟᱨ ᱛᱮ ᱱᱚᱜ-ᱚᱭ ᱴᱨᱟᱠᱴᱟᱨ ᱨᱳᱴᱟᱨ ᱛᱮ ᱡᱟᱦᱟᱸ ᱠᱚ ᱥᱤᱭᱮᱜ-ᱟ ᱚᱱᱟ ᱫᱚ ᱠᱚᱢ ᱜᱮ ᱦᱟᱜ ᱦᱳᱭᱳᱜ-ᱟ ᱱᱚᱝᱠᱟᱱᱟᱜ ᱮᱢ ᱟᱸᱡᱚᱢ ᱵᱟᱲᱟ ᱟᱠᱟᱫᱟᱢ?
ᱵᱟᱝ ᱵᱟᱝ ᱱᱚᱝᱠᱟ ᱫᱚ ᱵᱟᱹᱧ ᱟᱸᱡᱚᱢ ᱵᱟᱲᱟ ᱠᱮᱫᱟ᱾
ᱦᱳᱭ᱾ ᱟᱫᱚ ᱦᱳᱭᱛᱚ ᱱᱚᱣᱟ ᱠᱟᱨᱚᱱ ᱛᱮᱦᱚᱸ ᱦᱳᱭ ᱫᱟᱲᱮᱜ-ᱟ ᱡᱟᱦᱟᱸ ᱫᱚ ᱦᱳᱭᱳᱜ ᱠᱟᱱᱟ᱾ ᱦᱩᱸ ᱡᱟᱦᱟᱸ ᱨᱳᱴᱟᱨ ᱛᱮ ᱥᱤᱭᱩᱜ ᱠᱟᱱᱟ ᱦᱟᱸᱜ ᱦᱮᱸᱥᱮ᱾ ᱚᱱᱟ ᱫᱚ ᱮᱠᱫᱚᱢ ᱡᱟᱦᱟᱸ ᱛᱤᱱᱟᱹᱜ ᱦᱟᱥᱟ ᱦᱟᱸᱜ ᱡᱷᱚᱛᱚ ᱮᱠᱫᱚᱢ ᱫᱩᱞ ᱫᱩᱞᱟᱹᱣ ᱤᱫᱤ ᱭᱟᱭ ᱟᱨ ᱱᱟᱦᱮᱞ ᱛᱮᱫᱚ ᱦᱟᱸᱜ ᱦᱚᱭᱛᱳ ᱡᱟ ᱯᱚᱨᱤᱢᱟᱱ ᱛᱮ ᱥᱤᱜ ᱨᱮᱱᱟᱜ ᱩᱱᱟᱹᱜ ᱜᱮ ᱦᱟᱸᱜ᱾ ᱟᱫᱚ ᱦᱳᱭᱳᱜ ᱠᱟᱱᱟ ᱨᱳᱴᱟᱨ ᱛᱮ ᱡᱩᱫᱤ ᱦᱚ ᱚᱝᱠᱟ ᱥᱤᱜ ᱠᱟᱱᱟ ᱟᱨ ᱱᱚᱜ-ᱚᱭ ᱡᱟᱦᱟᱸ ᱛᱤᱱᱟᱹᱜ ᱮᱻ ᱟᱯᱮᱥᱮᱱ ᱪᱮᱱ ᱱᱚᱣᱟ ᱪᱮᱱ ᱞᱮᱠᱟ ᱥᱟᱨ ᱠᱚ ᱪᱮᱱ ᱞᱮᱠᱟ ᱵᱮᱵᱚᱦᱟᱨ ᱜᱮᱭᱟ ᱠᱚ ᱥᱮ ᱵᱟᱝ ᱵᱟᱹᱫᱽ ᱠᱷᱮᱛ ᱨᱮ? ᱱᱚ ᱦᱳᱲᱳ ᱪᱟᱥ ᱥᱚᱢᱚᱭ᱾
ᱦᱳᱭ ᱱᱮᱛᱟᱨ ᱫᱚ ᱵᱤᱥᱤ ᱨᱟᱥᱟᱭᱱᱤᱠ ᱥᱟᱨ ᱜᱮ ᱵᱟᱲᱛᱤ ᱵᱮᱵᱚᱦᱟᱨ ᱦᱳᱭᱳᱜ ᱠᱟᱱᱟ᱾ ᱟᱞᱮᱥᱮᱫ ᱫᱚ ᱞᱟᱦᱟᱛᱮ ᱡᱮᱢᱚᱱ
ᱞᱟᱹᱭ ᱢᱮ᱾
ᱦᱳᱭ, ᱟᱫᱚ ᱦᱟᱸᱜ ᱱᱤᱛᱚᱜ ᱫᱚ ᱜᱚᱴᱟ ᱜᱮ ᱧᱮᱞᱚᱜ ᱠᱟᱱᱟ ᱦᱚᱜ-ᱚᱭ ᱨᱟᱥᱟᱭᱱᱤᱠ ᱜᱮ ᱦᱟᱸᱜ ᱡᱟᱹᱥ ᱛᱤ ᱠᱚ ᱵᱮᱵᱚᱦᱟᱨᱮᱜ-ᱟ ᱦᱚᱜ-ᱚᱭ ᱡᱳᱭᱵᱳ ᱠᱚ ᱡᱟᱦᱟᱸ ᱢᱮᱱᱟᱜ-ᱟ ᱠᱷᱚᱛ ᱠᱚ ᱦᱮᱸᱥᱮ᱾ ᱮᱸ ᱱᱚᱣᱟ ᱦᱚᱸ ᱛᱤᱱᱟᱹᱜ ᱴᱟᱜ ᱯᱮ ᱵᱮᱵᱚᱦᱟᱨᱮᱜ ᱜᱮᱭᱟ ᱥᱮ ᱮᱠ ᱵᱟᱝ ᱞᱮᱠᱟᱜᱮ᱾
ᱦᱳᱭ ᱡᱳᱚᱭᱵᱚᱥᱟᱨ ᱫᱚ ᱵᱮᱵᱚᱦᱟᱨ ᱫᱚ ᱦᱳᱭ ᱦᱳᱭᱳᱜ ᱠᱟᱱᱟ, ᱟᱫᱚ ᱱᱤᱛ ᱢᱟᱛᱚ ᱚᱲᱟᱜ ᱨᱮᱦᱚᱸ ᱰᱟᱝᱨᱤ ᱰᱟᱝᱨᱤ ᱢᱮᱨᱚᱢ ᱠᱚ ᱧᱮᱞ ᱢᱮ ᱵᱟᱱᱩᱜ ᱠᱚᱣᱟ ᱠᱚᱢ ᱪᱟᱵᱟ ᱠᱟᱱᱟ ᱠᱚ, ᱞᱟᱦᱟᱛᱮ ᱞᱮᱠᱟ ᱫᱚ ᱚᱠᱚᱭ ᱦᱚᱸ ᱵᱟᱠᱚ ᱦᱮᱥᱮ ᱟᱫᱚ ᱚᱱᱟ ᱦᱚᱛᱮᱡ ᱛᱮ ᱧᱮᱞᱚᱜ ᱠᱟᱱᱟ ᱵᱮᱥᱤᱨ ᱵᱷᱟᱜ ᱦᱚᱲᱜᱮ ᱨᱟᱥᱟᱭᱱᱤᱠ ᱥᱟᱨ ᱠᱚᱜᱮ ᱵᱤᱥᱤ ᱠᱚ ᱵᱮᱵᱚᱦᱟᱨ ᱫᱟ᱾ ᱟᱫᱚ ᱚᱝᱠᱟ, ᱚᱝᱠᱟ ᱜᱮ ᱟᱫᱚ᱾
ᱦᱳᱭ ᱡᱟᱨ ᱯᱷᱚᱞᱮ ᱨᱟᱥᱟᱭᱱᱤᱠ ᱥᱟᱨ ᱛᱮᱜᱮ ᱦᱟᱸᱜ ᱱᱚᱜ-ᱚᱭ ᱯᱷᱚᱞᱚᱱ ᱠᱚᱫᱚ ᱠᱚ ᱦᱳᱭ ᱦᱚᱪᱚᱭᱮᱜ-ᱟ᱾ ᱢᱮᱱᱠᱷᱟᱱ ᱱᱚᱜ-ᱚᱭ ᱡᱟᱦᱟᱸᱧ ᱞᱟᱹᱭᱮᱫ ᱛᱟᱦᱮᱜ-ᱟ ᱡᱮ ᱱᱚᱜ-ᱚᱭ ᱱᱟᱦᱮᱞ ᱰᱟᱝᱨᱤ ᱱᱟᱦᱮᱞ ᱟᱨ ᱚᱱᱮ ᱴᱨᱟᱠᱴᱚᱨ ᱠᱚ ᱛᱮ ᱥᱤ ᱫᱚ ᱦᱟᱸᱜ ᱱᱚᱣᱟ ᱠᱟᱛᱷᱟ ᱟᱸᱡᱚᱢ ᱵᱟᱲᱟᱜ ᱠᱟᱱ ᱜᱮᱭᱟ, ᱡᱟᱦᱟᱸᱭ ᱠᱚ ᱪᱟᱥ ᱵᱟᱲᱟᱭᱮᱜ-ᱟ᱾ ᱡᱟᱦᱟᱸ ᱫᱚ ᱦᱩᱭᱩᱜ ᱠᱟᱱᱟ ᱱᱟᱦᱮᱞ ᱛᱮ ᱥᱤᱜ ᱠᱟᱱᱟ ᱡᱟᱦᱟᱸ ᱫᱚ ᱚᱱᱟ ᱫᱚ ᱦᱤᱥᱟᱹᱵ ᱥᱩᱢᱩᱝ ᱜᱮ ᱥᱤᱜ ᱠᱟᱱᱟ, ᱡᱟᱦᱟᱸ ᱫᱚ ᱨᱟᱥᱟᱭᱱᱤᱠ ᱥᱟᱨ ᱵᱚᱞᱚ ᱛᱟᱨᱯᱚᱨᱮ ᱦᱚᱜ-ᱚᱭ ᱡᱚᱭᱵᱚ ᱥᱟᱨ ᱵᱚᱞᱚ ᱦᱤᱥᱟᱹᱵ ᱥᱩᱢᱩᱝ ᱮ ᱧᱟᱢᱮᱜ-ᱟᱭ ᱮᱠᱫᱚᱢ ᱚᱱᱟ ᱛᱮᱜᱮ ᱟᱫᱟᱣ ᱟᱫᱟᱜ ᱠᱟᱱᱟ ᱠᱩᱲᱟᱹᱜ ᱠᱟᱱᱛᱮ ᱛᱮ ᱦᱳᱲᱩ ᱦᱚᱸ ᱟᱹᱰᱤ ᱪᱮᱦᱨᱟ ᱱᱟᱯᱟᱭ ᱥᱟᱹᱦᱤᱡ ᱦᱩᱭᱩᱜ ᱠᱟᱱᱟ᱾ ᱟᱨ ᱢᱮᱱᱠᱷᱟᱱ ᱱᱚᱜᱼᱚᱭ ᱨᱳᱴᱟᱨ ᱛᱮ ᱦᱟᱸᱜ ᱥᱤ ᱫᱚ ᱡᱟᱦᱟᱸ ᱫᱚ ᱮᱠᱫᱚᱢ ᱡᱷᱚᱛᱚ ᱜᱟᱹᱫᱷᱭᱟᱹᱣ ᱪᱟᱞᱟᱜ ᱠᱟᱱᱟ᱾ ᱟᱨ ᱤᱱᱟᱹᱜ ᱯᱚᱨᱤᱢᱟᱱ ᱫᱚ ᱦᱟᱸᱜ ᱵᱟᱭ ᱧᱟᱢᱮᱫᱼᱟ ᱡᱟᱦᱟᱸ ᱯᱚᱨᱤᱢᱟᱱ ᱛᱮᱠᱚ ᱮᱢᱚᱜ ᱠᱟᱱᱟ ᱛᱟᱦᱚᱞᱮ ᱚᱱᱟᱨᱮ ᱟᱹᱰᱤᱜᱟᱱ ᱡᱟᱹᱥᱛᱤ ᱞᱟᱜᱟᱜ ᱠᱟᱱᱟ ᱛᱚᱵᱮ ᱟᱹᱱᱤᱡ ᱚᱱᱟ ᱟ ᱫᱟᱭᱟᱭ ᱛᱚᱵᱮ ᱟᱱᱤᱡ ᱦᱟᱸᱜ ᱚᱱᱠᱟ ᱢᱚᱛᱚ ᱚᱱᱟ ᱦᱩᱲᱩ ᱨᱮᱱᱟᱜ ᱡᱚ ᱵᱮᱞᱮ ᱦᱚᱸ ᱚᱱᱠᱟᱜᱮ ᱦᱩᱭᱩᱜᱼᱟ᱾ ᱦᱚᱸᱜᱼᱚ ᱱᱚᱝᱠᱟ ᱟᱸᱡᱚᱢ ᱵᱟᱲᱟᱜ ᱠᱟᱱᱟ᱾ ᱟᱫᱚ ᱦᱳᱭ ᱚᱱᱠᱟ ᱫᱚ ᱛᱮᱢᱚᱱ ᱫᱚ ᱪᱟᱥ ᱠᱚᱫᱚ ᱵᱟᱝ ᱦᱳᱭ ᱠᱟᱱᱟ ᱛᱚᱵᱩ ᱦᱟᱸᱜ ᱱᱚᱜᱼᱚᱭ ᱧᱮᱞ ᱵᱟᱲᱟ ᱦᱩᱭ ᱟᱠᱟᱱᱟ ᱦᱚᱸᱜᱼᱚ ᱱᱚᱝᱠᱟ ᱟᱨᱠᱤ᱾ ᱟᱪᱪᱷᱟ ᱟᱯᱮ ᱥᱮᱫ ᱱᱚᱜᱼᱚᱭ ᱡᱮ ᱟᱱᱟᱡ ᱠᱚ ᱪᱮᱫ ᱞᱮᱠᱟ ᱪᱟᱥ ᱠᱚ ᱦᱩᱭᱩᱜ ᱜᱮᱭᱟ ᱥᱮ ᱵᱟᱝ?
ᱦᱳᱭ ᱟᱞᱮ ᱥᱮᱫ ᱫᱚ ᱡᱟ ᱥᱮᱨᱢᱟ ᱫᱟᱜ ᱛᱮᱜᱮ ᱢᱤᱫ ᱫᱷᱟᱣ ᱞᱮ ᱪᱟᱥ ᱵᱟᱲᱟ ᱠᱮᱫᱟ ᱛᱟᱯᱚᱨ ᱚᱱᱟ ᱠᱚ ᱨᱟᱠᱟᱵ ᱵᱟᱲᱟ ᱠᱟᱛᱮ ᱟᱨ ᱡᱟᱦᱟᱸ ᱢᱮᱱᱟᱜᱼᱟ ᱯᱩᱠᱷᱨᱤ ᱠᱚ ᱢᱮᱱᱟᱜᱼᱟ ᱚᱱᱟ ᱠᱚ ᱫᱟᱜ ᱛᱮᱜᱮ ᱡᱟᱦᱟᱱᱟᱜ ᱥᱚᱵᱽᱡᱤ ᱠᱚᱞᱮ ᱪᱟᱥ ᱜᱮᱭᱟ ᱥᱚᱵᱽᱡᱤ ᱠᱚ
ᱦᱳᱭ ᱟᱫᱚ ᱦᱚᱸᱜᱼᱚᱭ ᱦᱩᱲᱩ ᱫᱚ ᱦᱟᱸᱜ ᱛᱤᱱ ᱫᱷᱟᱣ ᱯᱮ ᱪᱟᱥ ᱜᱮᱭᱟ ᱱᱚᱣᱟ ᱢᱤᱫ ᱥᱮᱨᱢᱟ ᱨᱮ?
ᱟᱞᱮ ᱥᱮᱫ ᱫᱚ ᱢᱤᱫ ᱫᱷᱟᱣ ᱜᱮᱞᱮ ᱪᱟᱥ ᱜᱮᱭᱟ ᱢᱟᱱᱮ ᱡᱮ ᱦᱚᱸᱜᱼᱚᱭ ᱥᱮᱨᱢᱟ ᱫᱟᱜ ᱵᱷᱚᱨᱥᱟᱜ ᱜᱮ ᱛᱟᱯᱚᱨ ᱫᱚ ᱟ ᱫᱚ ᱟᱞᱮ ᱥᱮᱫ ᱫᱚ ᱠᱮᱱᱮᱞ ᱠᱚ ᱠᱤᱱᱵᱟ ᱚᱱᱠᱟᱱᱟᱜ ᱯᱟᱢᱯ ᱠᱚᱨᱮᱱᱟᱜ ᱥᱩ
ᱦᱳᱭ ᱟᱫᱚ ᱱᱚᱜᱼᱚᱭ ᱠᱤᱪᱷᱩ ᱠᱤᱪᱷᱩ ᱮᱞᱟᱠᱟ ᱵᱷᱤᱛᱛᱤᱠ ᱡᱮᱢᱚᱱ ᱚᱱᱟ ᱠᱚᱨᱮᱜ ᱫᱚ ᱦᱤᱛᱚᱜ ᱫᱚ ᱦᱟᱸᱜ ᱪᱟᱥᱵᱟᱥ ᱤᱫᱤ ᱠᱟᱛᱮᱫ ᱦᱚᱸ ᱟᱭᱢᱟ ᱜᱮ ᱦᱚᱸᱜᱼᱚᱭ ᱫᱟᱜ ᱥᱟᱢ ᱢᱟᱨᱥᱟᱞ ᱡᱟᱦᱟᱸ ᱫᱚ ᱢᱤᱱᱤ ᱠᱚᱠᱚ ᱵᱮᱱᱟᱣ ᱠᱟᱫᱟ ᱦᱟᱸᱜ ᱦᱮᱸ ᱥᱮ ᱟᱫᱚ ᱚᱱᱟ ᱞᱮᱠᱟᱛᱮ ᱡᱟᱦᱟᱸ ᱫᱚ ᱦᱳᱭᱛᱳ ᱢᱤᱫ ᱥᱮᱨᱢᱟ ᱨᱮ ᱵᱟᱨ ᱫᱷᱟᱣ ᱜᱟᱱ ᱜᱮ ᱪᱟᱥ ᱠᱚ ᱦᱩᱭᱩᱜ ᱠᱟᱱ ᱛᱟᱠᱚᱣᱟ ᱟᱹᱰᱤ ᱱᱟᱯᱟᱭ ᱟᱨ, ᱡᱚ ᱵᱮᱞᱮ ᱦᱚᱸ ᱟᱹᱰᱤ ᱪᱮᱦᱨᱟ ᱠᱚ ᱧᱟᱢᱮᱫᱼᱟ᱾ ᱟᱫᱚ ᱚᱱᱟ ᱫᱚ ᱦᱟᱸᱜ ᱜᱚᱴᱟ ᱫᱤᱥᱚᱢ ᱫᱚ ᱦᱟᱸᱜ ᱵᱟᱝ ᱠᱤᱪᱷᱩ ᱠᱤᱪᱷᱩ ᱮᱞᱟᱠᱟ ᱠᱚᱨᱮᱜ ᱜᱮ ᱦᱟᱸᱜ ᱟᱨ ᱠᱤ ᱧᱮᱞᱚᱜ ᱠᱟᱱᱟ ᱦᱳᱭᱛᱚ ᱠᱤᱪᱷᱩ ᱠᱤᱪᱷᱩ ᱮᱞᱟᱠᱟ ᱠᱚᱨᱮᱜ ᱫᱚ ᱚᱱᱠᱟ ᱫᱟᱜ ᱤᱭᱟᱹ ᱠᱚ ᱵᱟᱹᱱᱩᱜᱼᱟ᱾ ᱚᱱᱟ ᱠᱷᱟᱹᱛᱤᱨ ᱛᱮ ᱦᱚᱸᱜᱼᱚᱭ ᱢᱤᱱᱤ ᱠᱚᱦᱚᱸ ᱵᱟᱝᱠᱚ ᱯᱷᱩᱲᱟᱹᱣ ᱫᱟᱲᱮᱭᱟᱜ ᱠᱟᱱᱟ ᱯᱟᱞᱮᱱ᱾ ᱦᱩᱸ᱾
ᱚ ᱦᱳᱭ᱾
ᱟᱫᱚ ᱱᱚᱜᱼᱚᱭ ᱦᱟᱸᱜ ᱥᱚᱵᱡᱤ ᱪᱟᱥ ᱠᱚᱫᱚ ᱦᱟᱸᱜ ᱫᱚᱢᱮ ᱠᱚ ᱠᱚᱨᱟᱣ ᱜᱮᱭᱟ, ᱦᱮᱸᱥᱮ ᱟᱱᱟᱡ ᱠᱚ, ᱟᱯᱮ ᱚᱱᱟ ᱠᱚᱨᱮᱜ?
ᱦᱳᱭ ᱥᱚᱵᱽᱡᱤ ᱪᱟᱥ ᱫᱚ ᱵᱷᱟᱜᱮ ᱢᱚᱴᱟᱢᱩᱴᱤ ᱦᱩᱭᱩᱜᱼᱟ᱾ ᱟᱭ ᱟᱹᱞᱩ ᱠᱚ, ᱠᱚᱸᱰᱷᱟ ᱠᱚ, ᱵᱮᱸᱜᱟᱲ ᱠᱚ, ᱢᱟᱹᱨᱤᱪ ᱠᱚ, ᱵᱟᱸᱫᱷᱟ ᱠᱚᱯᱤ, ᱯᱷᱩᱞ ᱠᱚᱯᱤ ᱚᱱᱟ ᱠᱚ ᱡᱤᱱᱤᱥ ᱵᱷᱟᱜᱮ ᱜᱮ ᱚᱞᱮ ᱥᱮᱜ ᱠᱚ ᱪᱟᱥᱼᱟ᱾
ᱦᱳᱭ ᱟᱫᱚ ᱱᱚᱜᱼᱚᱭ ᱡᱮᱢᱚᱱ ᱮᱻ ᱯᱷᱩᱞ ᱠᱩᱯᱤ ᱠᱚᱫᱚ ᱠᱚ ᱪᱟᱥ ᱫᱚ ᱱᱚᱜᱼᱚᱭ ᱚᱱᱟ ᱫᱚ ᱦᱟᱸᱜ ᱱᱚᱜᱼᱚᱭ ᱨᱮᱭᱟᱲ ᱫᱤᱱ ᱜᱮ ᱛᱚ ᱚᱱᱟ ᱫᱚ ᱡᱟᱹᱥᱛᱤ ᱠᱚ ᱪᱟᱥᱟ?
ᱦᱳᱭ ᱨᱮᱭᱟᱲ ᱫᱤᱱ ᱜᱮ ᱚᱱᱟ ᱫᱚ ᱡᱟᱹᱥᱛᱤ ᱠᱚ ᱪᱟᱥ ᱜᱮᱭᱟ᱾
ᱦᱳᱭ ᱟᱞᱮ ᱥᱮᱫ ᱫᱚ ᱦᱟᱸᱜ ᱤᱱᱟᱹᱜ ᱠᱷᱩᱞ ᱯᱷᱩᱞ ᱠᱩᱯᱤ ᱠᱚᱫᱚ ᱱᱚᱣᱟ ᱵᱟᱸᱫᱷᱟ ᱠᱩᱯᱤ ᱠᱚ ᱡᱟᱦᱟᱸ ᱛᱤᱱᱟᱹᱜ ᱠᱚ ᱪᱟᱥᱮᱫᱼᱟ ᱦᱟᱸᱜ, ᱩᱱᱟᱹᱜ ᱴᱟᱜ ᱫᱚ ᱦᱟᱸᱜ ᱵᱟᱝ ᱧᱮᱞᱚᱜ ᱠᱟᱱᱟ ᱠᱷᱩᱵ ᱠᱚᱢ ᱡᱟᱦᱟᱸ ᱫᱚ ᱦᱳᱭᱛᱚ ᱮᱸ ᱯᱟᱲ ᱥᱮᱫ ᱱᱟᱹᱭ ᱫᱷᱟᱨᱮ ᱫᱷᱟᱨᱮᱛᱮ ᱡᱟᱦᱟᱸᱭ ᱠᱚᱠᱚ ᱢᱮᱱᱟᱜ ᱠᱚᱣᱟ ᱚᱱᱛᱮ ᱜᱮ ᱦᱟᱸᱜ ᱡᱟᱹᱥᱛᱤ ᱦᱚᱸᱜᱼᱚ ᱱᱚᱣᱟ ᱩᱸᱢ ᱪᱟᱥ ᱫᱚ ᱧᱮᱞᱚᱜ ᱠᱟᱱᱟ ᱦᱟᱸᱜ ᱠᱩᱯᱷᱤ ᱪᱟᱥ ᱠᱚᱫᱚ᱾ ᱟᱨ ᱟᱹᱞᱩ ᱠᱚᱦᱚᱸ ᱠᱷᱩᱵ ᱮᱠᱴᱟ ᱫᱚ ᱪᱟᱥ ᱫᱚ ᱵᱟᱹᱱᱩᱜᱼᱟ, ᱦᱮᱸ᱾
ᱟᱪᱪᱷᱟ᱾
ᱚᱱᱟ ᱵᱟᱫ ᱠᱟᱛᱮᱜ ᱡᱟᱦᱟᱸ ᱛᱤᱱᱟᱹᱜ ᱥᱚᱵᱡᱤ ᱠᱚ ᱚᱱᱟ ᱠᱚᱫᱚ ᱠᱚ ᱪᱟᱥ ᱵᱟᱲᱟᱭ ᱜᱮᱭᱟ᱾ ᱵᱮᱸᱜᱟᱲ ᱵᱚᱞᱚ ᱵᱤᱞᱟᱹᱛᱤ ᱛᱟᱨᱯᱚᱨᱮ ᱮᱢᱟᱱ ᱛᱮᱢᱟᱱᱟᱜ ᱡᱟᱦᱟᱸ ᱛᱤᱱᱟᱹᱜ ᱜᱮ᱾ ᱥᱚᱵᱡᱤ ᱠᱚ ᱢᱮᱱᱟᱜ-ᱟ ᱦᱚᱜ-ᱚ ᱱᱚᱝᱠᱟ᱾ ᱟᱫᱚ ᱚᱱᱟ ᱨᱮᱦᱚᱸ ᱪᱮᱫᱞᱮᱠᱟ ᱡᱮᱢᱚᱱ ᱪᱟᱥ ᱟᱵᱟᱫᱽ ᱯᱮ ᱠᱚᱨᱟᱣᱮᱫ-ᱟ ᱟᱯᱮ ᱚᱱᱟ ᱠᱚᱨᱮ ᱜᱮ ᱾ ᱛᱚ ᱦᱚᱸᱜ ᱱᱚᱝᱠᱟ ᱜᱮ ᱵᱮᱥᱤ ᱨᱟᱥᱟᱭᱱᱤᱠ ᱥᱟᱨ ᱜᱮᱯᱮ ᱵᱮᱵᱚᱦᱟᱨᱮᱫ ᱜᱮᱭᱟ?
ᱨᱟᱥᱟᱭᱚᱱᱤᱠ ᱥᱟᱨ ᱜᱮ ᱵᱮᱵᱚᱦᱟᱨᱚᱜ ᱠᱟᱱᱟ ᱡᱟ ᱨᱚᱠᱚᱢ ᱟᱨ ᱡᱚᱭᱵᱚ ᱥᱟᱨ ᱡᱮᱢᱚᱱ ᱜᱩᱨᱤᱡ ᱠᱚᱫᱚ ᱟᱫᱚ ᱵᱟᱹᱱᱩᱜ ᱰᱟᱝᱨᱤ ᱠᱚᱜᱮ ᱵᱟᱹᱱᱩᱜ ᱠᱚᱣᱟ ᱟᱫᱚ ᱛᱟᱦᱚᱞᱮ ᱡᱳᱭᱵᱚ ᱥᱟᱨ ᱫᱚ ᱚᱠᱟᱨᱮᱢ ᱧᱟᱢᱟ ᱦᱮᱸᱥᱮ᱾
ᱦᱳᱭ ᱟᱫᱚ ᱦᱚᱜᱼᱚᱭ ᱦᱟᱸᱜ ᱡᱟᱹᱥᱛᱤ ᱱᱤᱛᱚᱜ ᱫᱚ ᱵᱟᱹᱭ ᱵᱟᱹᱭᱛᱮ ᱟᱹᱨᱩ ᱯᱷᱮᱨᱟᱣ ᱪᱟᱞᱟᱜ ᱠᱟᱱᱟ ᱚᱱᱟ ᱞᱮᱠᱟᱛᱮ ᱱᱚᱜ-ᱚᱭ ᱡᱮᱢᱚᱱ ᱱᱟᱦᱮᱞ ᱠᱚᱦᱚᱸ ᱵᱚᱱ ᱟᱫ ᱤᱫᱤᱭᱮᱫ-ᱟ ᱵᱟᱹᱭ ᱵᱟᱹᱭᱛᱮ᱾ ᱱᱤᱛᱚᱜ ᱫᱚ ᱡᱟᱦᱟᱸ ᱥᱩᱵᱤᱫᱷᱟ ᱚᱱᱟ ᱵᱚᱱ ᱧᱮᱞ ᱮ-ᱟ ᱾ ᱡᱟᱹᱥᱛᱤ ᱠᱟᱭᱛᱮ ᱡᱟᱦᱟᱸᱛᱮ ᱥᱩᱵᱤᱫᱷᱟᱜ ᱠᱟᱱᱟ ᱚᱱᱟ ᱜᱮᱵᱚᱱ ᱟᱯᱱᱟᱨᱮᱟ ᱛᱟᱭᱛᱚ᱾
ᱦᱳᱭ ᱾
ᱦᱳᱭ᱾
ᱟᱫᱚ ᱚᱱᱟ ᱞᱮᱠᱟᱛᱮ ᱦᱟᱸᱜ ᱱᱤᱛᱚᱜ ᱚᱱᱠᱟ ᱜᱮ ᱠᱟᱹᱢᱤ ᱦᱚᱨᱟ ᱠᱚ ᱪᱟᱞᱟᱣ ᱤᱫᱤᱜ ᱠᱟᱱᱟ ᱾
ᱛᱟᱦᱚᱞᱮ ᱟᱯᱮᱭᱟᱜ ᱚᱱᱟ ᱠᱚᱨᱮ ᱵᱤᱨ ᱵᱩᱨᱩ ᱠᱚᱫᱚ ᱢᱮᱱᱟᱜ ᱟᱥᱮ ᱵᱟᱝ ᱛᱟᱦᱚᱞᱮ?
ᱟᱞᱮ ᱥᱮᱫ ᱫᱚ ᱥᱩᱫᱩ ᱵᱤᱨ ᱜᱮ ᱢᱮᱱᱟᱜ-ᱟ ᱵᱩᱨᱩ ᱠᱚᱫᱚ ᱵᱟᱹᱱᱩᱜ-ᱟ᱾ ᱟᱫᱚ ᱟᱯᱮ ᱥᱮᱫ ᱫᱚ ᱵᱤᱨ ᱵᱩᱨᱩ ᱠᱚ ᱢᱮᱱᱟᱜ ᱟᱥᱮ ᱵᱟᱝ?
ᱦᱮᱸ ᱵᱩᱨᱩ ᱠᱚᱫᱚ ᱢᱮᱱᱟᱜ-ᱟ ᱥᱟᱹᱠᱟᱹᱭ ᱥᱟᱦᱟ ᱧᱚᱜ ᱨᱮᱜᱮ ᱠᱤᱱᱛᱩ ᱵᱤᱨ ᱠᱚᱫᱚ ᱥᱩᱨ ᱥᱩᱯᱩᱨ ᱠᱚᱨᱮ ᱜᱮ ᱢᱮᱱᱟᱜ-ᱟ ᱾
ᱟᱫᱚ ᱡᱮᱢᱚᱱ ᱦᱮᱸ ᱞᱟᱹᱭ ᱢᱮ
ᱟᱯᱮ ᱥᱮᱱ ᱟᱯᱮ ᱥᱮᱱᱟᱜ ᱛᱟᱦᱚᱞᱮ ᱵᱤᱨ ᱠᱚᱨᱮ ᱫᱚ ᱛᱟᱦᱚᱞᱮ ᱠᱩᱞ ᱵᱟᱱᱟ ᱤᱭᱟᱹ ᱦᱟᱹᱛᱦᱤ ᱠᱚ ᱢᱮᱱᱟᱜ ᱠᱚᱣᱟ ᱥᱮ ᱵᱟᱝ
ᱱᱚᱜ-ᱚᱭ ᱱᱤᱛᱚᱜ ᱫᱚ ᱵᱤᱨ ᱢᱮᱱᱟᱜ ᱨᱮᱦᱚᱸ ᱠᱤᱱᱛᱩ ᱱᱩᱠᱩ ᱫᱚ ᱱᱤᱛᱚᱜ ᱫᱚ ᱡᱷᱤᱭᱟᱹᱞᱤ ᱠᱚᱫᱚ ᱡᱟᱦᱟᱸ ᱛᱤᱱᱟᱹᱜ ᱠᱚ ᱛᱟᱦᱮᱸ ᱠᱟᱱ ᱨᱮᱦᱚᱸ ᱱᱤᱛᱚᱜ ᱫᱚ ᱵᱟᱹᱭ ᱵᱟᱹᱭ ᱛᱮᱫᱚ ᱦᱟᱸᱜ ᱠᱚ ᱟᱫ ᱪᱟᱵᱟ ᱟᱠᱟᱱ ᱞᱮᱠᱟᱜᱮ ᱠᱟᱨᱚᱱ ᱱᱚᱣᱟ ᱤᱫᱤ ᱠᱟᱛᱮᱜ ᱦᱚᱸ ᱡᱮᱢᱚᱱ ᱟᱵᱚᱨᱮᱱ ᱦᱚᱲ ᱠᱚᱜᱮ ᱡᱮᱢᱚᱱ ᱱᱚᱜ-ᱚᱭ ᱵᱤᱨ ᱠᱚᱠᱚ ᱟᱛᱟᱨᱟᱜ ᱠᱟᱱᱟ᱾ ᱦᱮᱸ ᱫᱷᱚᱨᱟᱣᱟᱜ ᱠᱟᱱᱟ ᱠᱚ ᱚᱱᱟ ᱞᱮᱠᱟᱛᱮ ᱱᱩᱠᱩ ᱫᱚ ᱦᱟᱸᱜ ᱡᱷᱚᱛᱚ ᱦᱟᱱᱛᱮ ᱱᱟᱛᱮ ᱠᱚ ᱧᱤᱨ ᱪᱟᱵᱟᱜ ᱠᱟᱱᱟ ᱵᱟᱝᱠᱷᱟᱱ ᱞᱟᱦᱟ ᱛᱮᱫᱚ ᱞᱟᱹᱭ ᱟᱠᱚ ᱟᱹᱰᱤ ᱨᱚᱠᱚᱢ ᱠᱚᱢ ᱡᱤᱭᱟᱹᱞᱤ ᱠᱚ ᱵᱤᱨ ᱠᱚᱨᱮ ᱫᱚ ᱦᱟᱸᱜ ᱠᱚ ᱛᱟᱦᱮᱱᱟ᱾ ᱛᱟᱦᱮᱸᱫ ᱜᱮ, ᱟᱯᱮ ᱚᱱᱟ ᱠᱚᱨᱮ ᱠᱩᱞ ᱚᱱᱟ ᱦᱟᱹᱛᱤ ᱛᱟᱹᱨᱩᱵ ᱠᱚᱠᱚ ᱧᱮᱞᱚᱜ ᱜᱮᱭᱟ ᱥᱮ ᱵᱟᱝ ᱛᱟᱦᱚᱞᱮ?
ᱵᱟᱝ ᱵᱟᱝ ᱟᱞᱮ ᱥᱮᱫ ᱫᱚ ᱥᱩᱫᱷᱩ ᱠᱩᱞ ᱵᱟᱱᱟ ᱦᱟᱹᱛᱤ ᱠᱚᱫᱚ ᱵᱟᱹᱱᱩᱜ ᱠᱚᱣᱟ ᱱᱤᱛ ᱫᱚ᱾ ᱟᱞᱮᱭᱟᱜ ᱵᱤᱨ ᱨᱮᱫᱚ ᱢᱟᱨᱟᱜ ᱠᱩᱞᱟᱹᱭ ᱩᱱᱠᱩ ᱠᱚ ᱧᱟᱢᱚᱜ-ᱟ ᱟᱫᱚ ᱮᱴᱟᱜ ᱠᱚᱫᱚ ᱚᱱᱠᱟᱱ ᱡᱤᱭᱟᱹᱞᱤ ᱠᱚᱫᱚ ᱵᱟᱹᱱᱩᱜ ᱠᱚᱣᱟ᱾
ᱟᱪᱪᱷᱟ ᱴᱷᱤᱠ ᱜᱮᱭᱟ ᱤᱱᱠᱟᱹ ᱜᱮ ᱦᱟᱸᱜ ᱱᱤᱛᱚᱜ ᱫᱚᱞᱟᱝ ᱨᱚᱯᱚᱲᱟ ᱛᱟᱦᱞᱮ ᱦᱮᱸ᱾
ᱦᱳᱭ ᱴᱷᱤᱠ ᱜᱮᱭᱟ ᱾